ᱦᱮᱞᱳᱣ᱾
ᱦᱮᱸ ᱦᱮᱞᱳᱣ᱾
ᱦᱮᱸ ᱡᱚᱦᱟᱨ ᱜᱮ ᱡᱚᱦᱟᱨ ᱡᱚᱦᱟᱨ᱾ ᱦᱮᱸ ᱛᱟᱨᱯᱚᱨ ᱱᱟᱯᱟᱭ ᱵᱟᱲᱟ ᱜᱮ?
ᱦᱮᱸ ᱱᱟᱯᱟᱭ ᱜᱮ᱾
ᱟᱪᱪᱷᱟ᱾ ᱛᱚ ᱡᱟᱭᱦᱳᱠ ᱟᱸ ᱜᱟᱞ ᱜᱟᱞᱢᱟᱨᱟᱣ ᱞᱤᱜᱤ ᱞᱟᱝ ᱦᱮᱡ ᱞᱮᱱ ᱜᱮ᱾ ᱦᱮᱸ᱾ ᱛᱚ ᱛᱟᱦᱚᱞᱮ ᱪᱮᱫ ᱤᱫᱤ ᱠᱟᱛᱮᱜ ᱞᱟᱝ ᱜᱟᱞᱢᱟᱨᱟᱣ ᱞᱮᱠᱷᱟᱱ ᱱᱟᱯᱟᱭᱚᱜᱼᱟ ᱴᱤᱡ ᱞᱟᱹᱭ ᱛᱟᱞᱟᱝ ᱢᱮ᱾
ᱪᱮᱫ ᱤᱫᱤ ᱠᱟᱛᱮᱜ
ᱦᱮᱸ ᱦᱮᱸ᱾
ᱟᱢᱜᱮ ᱞᱟᱹᱭ ᱢᱮ ᱪᱮᱫ ᱤᱫᱤ ᱠᱟᱛᱮᱫ᱾
ᱟᱪᱪᱷᱟ ᱡᱟᱭᱦᱳᱠ ᱟᱸ
ᱦᱮᱸ ᱦᱮᱸ ᱟᱢ ᱯᱟᱥᱱᱟᱣ ᱞᱮᱢ ᱥᱮ ᱟᱜᱮ᱾
ᱴᱷᱤᱠ ᱟᱪᱷᱮ ᱴᱷᱤᱠ ᱟᱪᱷᱮ ᱱᱤᱛ ᱛᱷᱟᱞᱮ ᱤᱭᱟᱹ ᱤᱫᱤ ᱠᱟᱛᱮᱫ ᱞᱟᱝ ᱜᱟᱞᱢᱟᱨᱟᱣᱼᱟ ᱠᱟᱹᱴᱤᱡ ᱟᱵᱚ ᱥᱟᱱᱛᱟᱲ ᱟᱸ ᱡᱩᱣᱟᱹᱱ ᱠᱚ ᱥᱮ ᱥᱟᱱᱛᱟᱲ ᱯᱟᱹᱴᱷᱩᱣᱟᱹ ᱠᱚ ᱟᱸᱜ ᱟᱵᱚᱣᱟᱜ ᱞᱟᱠᱪᱟᱨ ᱟᱹᱨᱤᱪᱟᱹᱞᱤ ᱢᱟᱱᱮ ᱡᱚᱜᱟᱣ ᱡᱚ ᱥᱟᱱᱛᱟᱲ ᱯᱟᱹᱴᱷᱩᱣᱟᱹ ᱥᱮ ᱡᱩᱣᱟᱹᱱ ᱠᱚᱣᱟᱜ ᱮᱸ ᱤᱱᱵᱷᱚᱞᱵᱷ ᱥᱮ ᱩᱱᱠᱩᱣᱟᱜ ᱢᱟᱱᱮ ᱛᱤᱱᱟᱹᱜᱴᱟ ᱜᱩᱨᱩᱛᱛᱚ ᱟᱨ ᱪᱮᱫ ᱢᱮᱱᱟᱜ ᱛᱟᱠᱚᱣᱟ
ᱟᱪᱪᱷᱟ᱾
ᱩᱱᱠᱩ ᱚᱠᱟᱞᱮᱠᱟ ᱱᱤᱛᱚᱜ ᱦᱟᱞᱚᱛ ᱨᱮ ᱟᱪᱷᱮ ᱱᱚᱣᱟ ᱱᱚᱣᱟ ᱡᱤᱱᱤᱥᱟᱹᱭ ᱟᱵᱚᱣᱟᱜ ᱟᱹᱨᱤᱪᱟᱹᱞᱤ ᱡᱚᱛᱚᱱ ᱡᱚᱜᱟᱣ ᱨᱮ ᱟᱹᱨᱤᱪᱟᱹᱞᱤ ᱥᱮ ᱟᱵᱚᱣᱟᱜ ᱞᱟᱠᱪᱟᱨ ᱛᱷᱚᱲᱟ ᱥᱟᱱᱛᱟᱲ ᱯᱟᱹᱴᱷᱩᱣᱟᱹ ᱠᱚ᱾
ᱦᱮᱸ ᱦᱮᱸ᱾
ᱛᱚ ᱟᱵᱮᱱᱟᱜ ᱟ ᱛᱮ ᱪᱮᱫ ᱞᱮᱠᱟ ᱢᱚᱱᱮ ᱦᱩᱭᱩᱜ ᱠᱟᱱᱟ ᱡᱮ ᱟᱵᱚ ᱥᱟᱱᱛᱟᱲ ᱯᱟᱹᱴᱷᱩᱣᱟᱹ ᱠᱚ ᱱᱤᱛ ᱮᱸᱜ ᱯᱟᱲᱦᱟᱣ ᱥᱟᱶ ᱥᱟᱶᱛᱮ ᱟᱵᱚᱣᱟᱜ ᱟᱹ ᱞᱟᱠᱪᱟᱨ ᱟᱹᱨᱤᱪᱟᱹᱞᱤ ᱠᱚ ᱛᱤᱱᱟᱹᱜ ᱴᱟ ᱠᱚ ᱡᱚᱛ ᱡᱚᱜᱟᱣ ᱡᱚ ᱛᱚᱱ ᱫᱟᱲᱮᱭᱟᱜ ᱠᱟᱱ ᱛᱟᱵᱚᱱᱟ ᱪᱮᱫ ᱢᱚᱱᱮ ᱦᱩᱭᱩᱜ ᱠᱟᱱᱟ?
ᱥᱟᱱᱛᱷᱟᱲ ᱟᱹᱨᱤᱪᱟᱹᱞᱤ?
ᱦᱳᱭ ᱦᱳᱭ ᱦᱳᱭ᱾
ᱚᱠᱟ ᱢᱟᱛᱚ ᱠᱚ ᱡᱚᱜᱟᱣ ᱡᱚᱛᱚᱱᱮᱜ ᱜᱮᱛᱟ ᱵᱚᱱᱟ᱾ ᱢᱟᱱᱮ ᱟᱨ ᱦᱟᱺᱰᱤ ᱟᱨ ᱯᱟᱹᱣᱨᱟᱹ ᱛᱮᱜᱮ ᱛᱚᱠᱚ ᱡᱚᱜᱟᱣ ᱡᱚᱛᱚᱱᱮᱫ ᱛᱟᱵᱚᱱᱟ ᱵᱟᱝᱠᱷᱟᱱ ᱫᱚ ᱵᱟᱝ ᱦᱩᱭᱩᱜ᱾
ᱮᱸᱜ ᱦᱮᱸ ᱦᱮᱸ ᱦᱳᱭ ᱡᱟᱭ ᱦᱳᱠ ᱟᱸ ᱢᱟᱱᱮ ᱦᱟᱺᱰᱤ
ᱢᱟᱱᱮ ᱟᱹᱨᱤᱪᱟᱹᱞᱤ ᱫᱚᱠᱚ ᱡᱷᱚᱛᱚ ᱜᱮᱠᱚ ᱦᱤᱲᱤᱧ ᱠᱟᱫᱟ ᱟᱨᱠᱤ ᱡᱟᱦᱟᱸ ᱞᱮᱠ ᱠᱟ ᱜᱮ ᱢᱟᱱᱮ ᱢᱟᱱᱮ ᱱᱮᱛᱟᱨ ᱱᱮᱛᱟᱨ ᱠᱚ ᱠᱚᱲᱟ ᱜᱤᱫᱽᱨᱟᱹ ᱩᱸᱜ ᱨᱩᱨᱩ ᱠᱚᱦᱚᱸ ᱵᱷᱟᱜᱮ ᱵᱟᱠᱚ ᱵᱟᱰᱟᱭᱟ ᱮᱱᱮᱡ ᱥᱮᱨᱮᱧ ᱟᱠᱷᱲᱟ ᱨᱮ ᱟᱨᱠᱤ ᱦᱳᱭ ᱟᱨ ᱧᱩᱧᱩ ᱠᱚᱜᱮ ᱠᱚ ᱞᱟᱦᱟ ᱵᱟᱲᱟᱭᱟ᱾
ᱦᱮᱸ ᱦᱮᱸ ᱦᱮᱸ ᱴᱷᱤᱠ ᱟᱹ ᱮᱠᱟᱞ ᱟᱵᱚᱣᱟᱜ ᱟᱹ ᱟᱹᱨᱤᱪᱟᱹᱞᱤ ᱢᱮᱱ ᱞᱮᱠᱷᱟᱱ ᱜᱮ ᱟᱵᱚᱣᱟᱜ ᱡᱟᱦᱟᱸ ᱪᱮᱫᱤᱧ ᱞᱟᱹᱭᱟ ᱵᱤᱥᱮᱥ ᱠᱚᱨᱮ ᱵᱟ ᱯᱞᱟ ᱞᱟᱹᱭ ᱢᱮ ᱮᱸᱫ ᱪᱷᱟᱹᱴᱭᱟᱹᱨ ᱵᱷᱟᱸᱰᱟᱱ ᱦᱮᱸ ᱥᱮ ᱚᱱᱟᱠᱟᱛᱮ ᱯᱚᱨᱚᱵᱽ ᱯᱚᱨᱵᱟᱥ ᱢᱟ ᱢᱮᱱᱟᱜ ᱜᱮ, ᱛᱚ ᱵᱟᱯᱞᱟ ᱨᱮᱭᱟᱜ ᱠᱟᱹᱴᱤᱡ ᱠᱟᱛᱷᱟ ᱜᱮᱞᱟᱝ ᱞᱟᱹᱭ ᱞᱮᱜᱮ ᱡᱮ ᱱᱤᱛᱚᱜ ᱟᱹ ᱡᱩᱫᱤ ᱵᱟᱯᱞᱟ ᱚᱲᱟᱜ ᱠᱚ ᱦᱩᱭᱩᱜ-ᱟ ᱥᱮ ᱛᱚ ᱪᱟᱦᱮ ᱟᱵᱚ ᱟᱹ ᱪᱮᱫ ᱤᱧ ᱞᱟᱹᱭᱟ ᱯᱟᱹᱴᱷᱩᱣᱟᱹ ᱠᱩ ᱥᱮ ᱩᱝᱠᱩ ᱡᱩᱣᱟᱹᱱ ᱠᱩ ᱚᱱᱟ ᱨᱮᱫᱚ ᱫᱚᱢᱮ ᱮᱠᱴᱟ ᱵᱟᱠᱚ ᱧᱮᱞᱚᱜ-ᱟ᱾ ᱮᱜ ᱦᱚᱭᱛᱳ ᱪᱮᱫ ᱞᱮᱠᱟ ᱟᱵᱚᱣᱟᱜ ᱵᱟᱯᱞᱟ ᱛᱚ ᱟᱹ ᱵᱟᱨᱫᱤᱱ ᱫᱷᱚᱨᱮ ᱦᱩᱭᱩᱜ-ᱟ ᱦᱮᱸ ᱥᱮ,
ᱦᱮᱸ ᱦᱮᱸ ᱦᱮᱸ᱾
ᱵᱟᱨ ᱫᱤᱱ ᱯᱮ ᱫᱤᱱ ᱫᱷᱚᱨᱮ ᱦᱩᱭᱩᱜᱼᱟ, ᱠᱤᱱᱛᱩ ᱟᱹ ᱡᱟᱦᱟᱸ ᱧᱮᱞᱚᱜᱼᱟ ᱯᱳᱭᱞᱩ ᱛᱚᱨᱟ ᱠᱷᱚᱡ ᱡᱮ ᱚᱱᱟᱨᱮ ᱡᱟᱦᱟᱸᱭ ᱢᱟᱺᱡᱷᱤ ᱜᱚᱰᱮᱛ ᱯᱟᱨᱟᱱᱤᱠ ᱥᱮ ᱡᱟᱦᱟᱸᱭ ᱡᱟᱦᱟᱸᱭ ᱟᱛᱩ ᱠᱩ ᱪᱟᱪᱞᱟᱣᱟ ᱩᱱᱠᱩ ᱠᱚ ᱛᱟᱦᱮᱸᱭᱱᱟ ᱥᱮ ᱚᱲᱟᱜ ᱦᱚᱲ ᱯᱮᱲᱟ ᱯᱟᱹᱨᱟᱹ ᱚᱝᱠᱟ ᱧᱚᱜ ᱠᱚ ᱛᱟᱦᱮᱸᱭᱱᱟ᱾ ᱛᱚ ᱮ ᱡᱩᱣᱟᱹᱱ ᱠᱚ ᱚᱱᱟ ᱡᱟᱭᱜᱟ ᱨᱮᱫᱚ ᱵᱟᱠᱚ ᱵᱟᱝ ᱧᱟᱢ ᱠᱚᱣᱟ ᱛᱤᱨᱮᱠᱚ ᱧᱟᱢᱚᱜ-ᱟ ᱦᱚᱭᱛᱚ ᱮ ᱮ ᱢᱟᱱᱮ ᱟᱹᱨᱤ-ᱪᱟᱹᱞᱤ ᱢᱟ ᱟᱵᱚᱣᱟᱜ ᱟᱹᱰᱤ ᱩᱛᱟᱹᱨ ᱢᱮᱱᱟᱜ-ᱟ ᱥᱮ ᱢᱟᱱᱮ ᱵᱟ ᱯᱞᱟ ᱟᱞᱮ ᱡᱚᱠᱷᱟᱱ ᱜᱮ ᱛᱚ ᱦᱤᱱᱟᱹ ᱱᱤᱭᱟᱹ ᱯᱚᱨᱚᱵᱽ ᱯᱚᱨᱟ ᱟᱹᱰᱤ ᱟᱹᱰᱤ ᱠᱤᱪᱷᱩ ᱟᱨ ᱥᱮ ᱱᱤᱭᱚᱢ ᱱᱮᱢᱟᱪᱟᱨ ᱟᱹᱰᱤ ᱠᱤᱪᱷᱩ ᱟᱹᱨᱤ ᱠᱚ ᱢᱮᱱᱟᱜ-ᱟ᱾ ᱛᱚ ᱱᱚᱣᱟ ᱠᱚᱨᱮ ᱢᱟ ᱵᱟᱠᱚ ᱧᱟᱢᱚᱜ ᱜᱮ ᱛᱚ ᱡᱟᱦᱟᱸ ᱠᱚᱨᱮ ᱡᱩᱣᱟᱹᱱ ᱠᱚᱣᱟᱜ ᱞᱟᱠ ᱛᱤ ᱥᱮ ᱚᱸᱰᱮ ᱫᱚᱨᱠᱟᱨ ᱠᱟᱱᱟ ᱦᱟᱸᱜ ᱚᱱᱟ ᱠᱚᱨᱮ ᱦᱚᱸ ᱠᱤᱱᱛᱩ ᱵᱟᱠᱚ ᱧᱟᱢᱚᱜ-ᱟ ᱵᱤᱥᱮᱥ ᱠᱚᱨᱮ ᱮᱱᱮᱡ ᱥᱮᱨᱮᱧ ᱟᱠᱷᱲᱟ ᱨᱮ ᱮᱱᱮᱡ ᱥᱮᱠᱨᱮᱧ ᱟᱠᱷ ᱲᱟ ᱨᱮ ᱡᱩᱫᱤ ᱮ ᱢᱟᱱᱮ ᱮᱢᱚᱱ ᱦᱚᱸ ᱟᱹᱛᱩ ᱧᱤᱛᱚᱜ ᱧᱮᱞᱚᱜ ᱠᱟᱱᱟ ᱵᱮᱥᱤᱨ ᱵᱷᱟᱜᱽ ᱟᱹᱛᱩ ᱜᱮ ᱦᱮᱸᱥᱮ, ᱮᱸᱜ ᱛᱩᱢᱫᱟᱹᱜ ᱴᱟᱢᱟᱠ ᱢᱤᱫᱴᱮᱡ ᱟᱹᱛᱩ ᱨᱮ ᱦᱳᱭᱛᱚ ᱮ ᱫᱚᱦᱚ ᱢᱮᱱᱟᱜ-ᱟ ᱦᱟᱛᱟᱣ ᱠᱟᱫᱟ ᱠᱚ ᱥᱮᱫᱟᱭ ᱠᱚ ᱮᱱᱮᱡ ᱥᱮᱨᱮᱧ ᱛᱟᱦᱮᱸᱫ ᱦᱮᱸᱥᱮ ᱱᱮᱛᱟᱨ ᱨᱮᱱ ᱮᱜ ᱮ ᱡᱩᱣᱟᱹᱱ ᱠᱚᱫᱚ ᱠᱚ ᱪᱤᱠᱟᱹᱣ ᱠᱟᱫᱟ ᱚᱱᱟ ᱢᱤᱫ ᱫᱷᱟᱨᱮ ᱦᱳᱭᱛᱳ ᱟᱠᱟ ᱟᱨ ᱟᱠᱟ ᱨᱮᱜᱮ ᱢᱮᱱᱟᱜᱼᱟ, ᱦᱮᱸᱥᱮ ᱚᱱᱟ ᱠᱚ ᱚ ᱮ ᱛᱩᱢᱫᱟᱹᱜ ᱴᱟᱢᱟᱠ ᱵᱟᱝ ᱵᱟᱹᱜᱤᱭᱟᱹᱣ ᱦᱮᱸᱥᱮ ᱚᱠᱟᱴᱟᱜ ᱟᱹ ᱤᱭᱟᱹᱣ ᱠᱟᱱᱟ ᱛᱚᱯᱟᱜ ᱠᱟᱱᱟ, ᱟᱹ ᱴᱟᱢᱟᱠ ᱦᱚᱭᱛᱳ ᱤᱭᱮᱜᱮ ᱫᱟᱵ ᱜᱮ ᱮ ᱛᱚᱯᱟᱜ ᱠᱟᱱᱟ, ᱥᱮ ᱛᱩᱢᱫᱟᱹᱜ ᱵᱷᱩᱜᱟᱹᱜ ᱠᱟᱱᱟ ᱛᱚ ᱚᱱᱠᱟ ᱜᱮ ᱚᱱᱟ ᱫᱚ ᱫᱚᱦᱚ ᱜᱤᱰᱤ ᱜᱮ ᱢᱮᱱᱟᱜᱼᱟ ᱦᱮᱸᱥᱮ ᱛᱚ ᱨᱟᱹᱥᱠᱟᱹ ᱜᱮᱠᱚ ᱪᱮᱫ ᱞᱮᱠᱟ ᱦᱳᱭᱛᱚ ᱟᱹ ᱨᱟᱹᱥᱠᱟᱹ ᱢᱮᱱᱟᱜ ᱛᱟᱠᱚᱣᱟ ᱦᱮᱸᱥᱮ ᱥᱟᱱᱛᱟᱲ ᱠᱟᱱᱟ ᱵᱚᱱ ᱟᱵᱚᱣᱟᱜ ᱫᱚ ᱢᱟᱭᱟᱝ ᱨᱮᱜᱮ ᱨᱟᱹᱥᱠᱟᱹ ᱫᱚ ᱛᱟᱦᱮᱸᱱᱟ᱾ ᱢᱮᱱᱠᱷᱟᱱ ᱮ ᱧᱮᱞᱚᱜᱚᱜᱼᱟ ᱦᱚᱭᱛᱳ ᱮ ᱢᱟᱭᱤᱠ ᱵᱚᱠᱥ ᱦᱮᱸᱥᱮ ᱚᱱᱟᱨᱮ ᱮᱱᱮᱡ ᱠᱚ ᱫᱷᱩᱨᱟᱹᱣᱮᱱ ᱜᱮ ᱚᱱᱟ ᱠᱚ ᱮᱱᱮᱡ ᱠᱷᱟᱡ ᱠᱚ ᱮᱱᱮᱡ ᱠᱮᱫ ᱵᱮᱥ ᱦᱮᱸ ᱛᱚ ᱡᱟᱦᱟᱸ ᱟᱵᱚᱣᱟᱜ ᱟᱹ ᱞᱟᱠᱪᱟᱨ ᱠᱟᱱᱟ ᱦᱮᱸᱥᱮ ᱟᱵᱚᱣᱟᱜ ᱢᱤᱫᱴᱮᱱ ᱜᱚᱨᱚᱵᱟᱱ ᱡᱟᱦᱟᱸ ᱞᱟᱠᱪᱟᱨ ᱛᱟᱵᱚᱱ ᱥᱟᱱᱛᱟᱲ ᱠᱚ ᱢᱚᱡᱽ ᱢᱚᱡᱽ ᱮᱱᱮᱡ ᱥᱮᱨᱮᱧ ᱢᱮᱱᱟᱜᱼᱟ, ᱛᱚ ᱱᱚᱣᱟ ᱠᱚ ᱪᱮᱛᱟᱱ ᱨᱮ ᱫᱚ ᱠᱤᱱᱛᱩ ᱦᱮᱸ ᱦᱮᱸ ᱦᱮᱸ᱾
ᱟᱫᱚ ᱟᱵᱚ ᱦᱚᱸᱛᱚ ᱵᱟᱵᱩᱱ ᱪᱟᱹᱭᱟ ᱟᱨᱠᱤ ᱠᱚᱲᱟ ᱜᱤᱫᱽᱨᱟᱹ ᱡᱟᱦᱟᱸᱭ ᱵᱚᱭᱮᱥ ᱠᱚ ᱟᱨᱠᱤ ᱢᱚᱫᱫᱷᱳ ᱵᱚᱭᱮᱥ ᱠᱚ ᱡᱟᱦᱟᱸᱭ ᱫᱚ ᱵᱟᱯ ᱯᱞᱟ ᱵᱷᱟᱸᱰᱟᱱ ᱵᱚᱱ ᱠᱟᱹᱢᱤᱭᱫᱟ ᱡᱟᱦᱟᱸ ᱠᱚᱜᱮ ᱜᱤᱫᱽᱨᱟᱹ ᱠᱚ ᱢᱮᱱᱟᱜ ᱠᱚᱣᱟ ᱟᱵᱚ ᱛᱚ ᱵᱟᱵᱚᱱ ᱤᱫᱤ ᱛᱚᱨᱟ ᱠᱚᱣᱟ, ᱤᱫᱤ ᱛᱚᱨᱟ ᱞᱮᱠᱚ ᱠᱷᱟᱱ ᱢᱤᱫᱴᱟᱝ ᱵᱷᱩᱞᱟᱹᱜᱼᱟ ᱪᱮᱜ ᱟᱵᱚ ᱫᱚᱵᱚᱱ ᱦᱟᱺᱰᱤ ᱯᱟᱹᱣᱨᱟᱹ ᱵᱩᱱ ᱧᱩᱭᱟ ᱥᱮ,
ᱦᱮᱸ ᱾
ᱢᱟᱱᱮ ᱤᱭᱟᱹ ᱵᱷᱟᱸᱰᱟᱱ ᱨᱮ ᱦᱳᱭᱳᱜ ᱵᱟᱯᱞᱟ ᱨᱮ ᱦᱳᱭᱳᱜ ᱛᱟᱦᱚᱞᱮ ᱩᱱᱤ ᱥᱟᱢᱟᱝ ᱜᱤᱫᱽᱨᱟᱹ ᱥᱟᱢᱟᱝ ᱨᱮ ᱡᱩᱫᱤ ᱧᱩ ᱞᱮᱠᱷᱟᱱᱮᱢ ᱤᱫᱤ ᱞᱮᱠᱷᱟᱱᱮᱢ ᱛᱟᱦᱚᱞᱮ ᱟᱫᱚ ᱩᱱᱤ ᱜᱤᱫ ᱢᱟᱱᱮ ᱟᱢ ᱡᱩᱫᱤ ᱜᱤᱫᱽᱨᱟᱹ ᱥᱟᱢᱟᱝ ᱨᱮᱢ ᱧᱩᱭᱟ ᱟᱨᱠᱤ ᱛᱟᱦᱚᱞᱮ ᱩᱱᱤ ᱩᱱᱤ ᱫᱚ ᱩᱱᱤ ᱟᱢᱮ ᱧᱮ ᱟᱢᱟᱜ ᱜᱮᱛᱚᱭ ᱧᱮᱞ ᱥᱮᱬᱟ ᱠᱮᱫᱟ᱾ ᱦᱮᱸ ᱛᱟᱨᱯᱚᱨᱮ ᱢᱤᱫ ᱫᱤᱱ ᱦᱤᱞᱳᱜ ᱧᱮᱞᱮ ᱢᱮ ᱟᱢ ᱟᱨ ᱩᱱᱤ ᱜᱤᱫᱽᱨᱟᱹᱣᱟᱜ ᱩᱸᱻᱪᱳᱫᱫᱳ ᱯᱚᱱᱮᱨᱚ ᱵᱚᱭᱚᱥ ᱟᱹᱣᱨᱤ ᱦᱳᱭᱳᱜ ᱛᱮᱜᱮ ᱟᱢ ᱥᱟᱶᱛᱮ ᱜᱮ ᱡᱚᱴᱟᱜ ᱟᱭ ᱾ ᱦᱮᱸ ᱦᱮᱸ ᱤᱱᱟᱹ ᱤᱱᱟᱹ ᱠᱷᱟᱹᱛᱤᱨ ᱛᱮ ᱵᱟᱝ ᱠᱚ ᱤᱫᱤ ᱠᱚ ᱞᱟᱹᱜᱤᱫᱚᱜ-ᱟ ᱟᱨᱠᱤ
ᱚᱱᱟ ᱦᱚᱸ ᱠᱟᱨᱚᱱ ᱠᱟᱱᱟ ᱮ ᱛᱟᱨᱯᱚᱨᱮ ᱱᱤᱛᱚᱜ ᱪᱮᱫ ᱞᱮᱠᱟ ᱠᱟᱱᱟᱞᱮ ᱞᱟᱹᱭ ᱢᱮᱥᱮ ᱱᱤᱛᱚᱜ ᱫᱚ ᱪᱮᱫ ᱞᱟᱹᱭᱟ, ᱞᱟᱦᱟ ᱛᱩᱞᱚᱱᱟ ᱛᱚ ᱟᱹᱰᱤ ᱡᱮᱴᱟ ᱱᱤᱛᱚᱜ ᱵᱚᱱ ᱥᱮᱪᱮᱫ ᱟᱠᱟᱱ ᱛᱟᱵᱚᱱᱟᱠᱚ ᱯᱟᱹᱴᱷᱩᱣᱟᱹ ᱠᱚ ᱦᱮᱸᱥᱮ ᱟᱵᱚ ᱨᱮᱱ ᱜᱤᱫᱟᱹᱨ ᱠᱚ ᱾
ᱦᱮᱸ ᱾
ᱚᱱᱟ ᱛᱩᱞᱚᱱᱟ ᱫᱚ ᱱᱤᱛᱚᱜ ᱧᱮᱞᱚᱜᱚᱜ-ᱟ ᱥᱮ ᱩᱱᱤ ᱫᱚᱭ ᱯᱟᱲᱦᱟᱜ ᱠᱟᱱ ᱠᱷᱟᱱ ᱫᱚ ᱵᱤᱨᱟᱴ ᱵᱮᱯᱟᱨ ᱦᱮᱸᱥᱮ ᱩᱱᱤ ᱫᱚ ᱟᱛᱩ ᱚᱲᱟᱜ ᱥᱟᱶ ᱫᱚ ᱵᱟᱹᱱᱩᱭᱟᱭ ᱢᱟᱱᱮ ᱟᱹᱛᱩ ᱚᱲᱟᱜ ᱨᱮᱱ ᱦᱟᱲᱟᱢ ᱵᱩᱲᱦᱤ ᱠᱚ ᱥᱟᱶ ᱫᱩᱲᱩᱵ ᱛᱤᱸᱜᱩ ᱵᱟᱹᱱᱩᱜ ᱛᱟᱭᱟ ᱾ ᱮ ᱟᱛᱳ ᱚᱲᱟᱜ ᱨᱮᱭᱟᱜ ᱫᱚᱝ ᱥᱟᱨ
ᱠᱷᱚᱱ ᱜᱮ ᱵᱟᱵᱩᱱ ᱫᱩᱲᱩᱵ ᱛᱤᱜᱩ ᱚᱪᱚ ᱟᱠᱚ ᱠᱟᱱᱟ ᱛᱚ ᱜᱤᱫᱽᱨᱟᱹ ᱾ ᱱᱤᱛᱳᱜ ᱡᱟᱦᱟᱸᱭ ᱜᱤᱫᱽᱨᱟᱹ ᱠᱚ ᱦᱟᱨᱟ ᱵᱩᱨᱩᱜ ᱠᱟᱱᱟ ᱱᱤᱛᱚᱜ ᱫᱚ ᱢᱟᱱᱮ ᱟᱡ ᱫᱟᱫᱩ ᱠᱤᱝᱵᱟ ᱟᱡ ᱴᱷᱟᱹᱠᱩ ᱟᱨᱠᱤ ᱩᱱᱠᱤᱱ ᱥᱟᱝᱜ ᱥᱚᱢᱯᱚᱨᱠᱚ ᱜᱮ ᱵᱟᱝ ᱛᱟᱦᱮᱱ ᱠᱟᱱᱟ᱾
ᱦᱮᱸ ᱥᱚᱢᱯᱚᱨᱠᱚ ᱵᱟᱝ ᱛᱟᱦᱮᱱ ᱠᱟᱱᱟ᱾ ᱴᱷᱤᱠ ᱜᱮᱭᱟ ᱠᱤᱱᱛᱩ ᱵᱮᱯᱟᱨ ᱦᱩᱭᱩᱜ ᱠᱟᱱᱟ ᱪᱮᱫ ᱞᱟᱹᱭ ᱢᱮ ᱥᱮ ᱟᱛᱳ ᱨᱮᱛᱚ ᱚᱱᱠᱟ ᱜᱮ ᱚᱲᱟᱜ ᱦᱚᱲ ᱥᱟᱶᱜᱮ ᱪᱟᱞᱟᱜ ᱦᱩᱭᱩᱜ-ᱟ ᱥᱮ ᱚᱱᱠᱟ ᱫᱚ ᱵᱟᱝ ᱠᱟᱱᱟ ᱥᱮ ᱟᱛᱩ ᱨᱮᱭᱟᱜ ᱫᱚᱝ ᱟᱠᱷᱲᱟ ᱦᱩᱭᱩᱜ ᱠᱟᱱᱟ ᱥᱮ ᱞᱟᱜᱽᱲᱮ ᱟᱠᱷᱲᱟ ᱦᱩᱭᱩᱜ ᱠᱟᱱᱟ ᱦᱮᱸ ᱥᱮ ᱚᱸᱰᱮ ᱫᱚ ᱠᱤᱱᱛᱩ ᱢᱟᱱᱟᱣ ᱵᱟ ᱵᱟᱛᱟ ᱟ ᱟᱨ ᱥᱮ ᱵᱟᱹᱵᱩ ᱱᱚᱸᱰᱮ ᱫᱚ ᱵᱟᱠᱚ ᱪᱟᱞᱟᱜ-ᱟ ᱚᱱᱠᱟ ᱫᱚ ᱚᱠᱚᱭ ᱦᱚᱸ ᱵᱟᱠᱚ ᱢᱟᱱᱟᱣᱮᱫ ᱠᱚᱣᱟ ᱠᱤᱱᱛᱩ ᱵᱮᱯᱟᱨ ᱦᱩᱭᱩᱜ ᱠᱟᱱᱟ ᱩᱱᱠᱩ ᱟᱠᱚ ᱟᱠᱚ ᱛᱮᱜᱮ ᱚᱠᱟ ᱴᱷᱮᱡ ᱪᱚᱝ ᱢᱟᱱᱮ ᱢᱤᱫ ᱫᱷᱟᱨᱮᱜ ᱠᱟᱱᱟ ᱠᱚ ᱩᱱᱠᱩ ᱜᱤᱫᱟᱹᱨ ᱢᱟᱱᱮ ᱚᱱᱟ ᱪᱮᱛᱟᱱ ᱟᱠᱚ ᱫᱚ ᱨᱟᱹᱥᱠᱟᱹ ᱵᱟᱢ ᱧᱟᱢᱟ ᱯᱟᱸᱡᱟ ᱛᱮ᱾ ᱤᱧ ᱟᱞᱮ ᱠᱚᱨᱮ ᱦᱚᱸᱧ ᱧᱮᱞ ᱠᱟᱫᱟ ᱢᱟᱱᱮ ᱮᱱᱮᱡ ᱟᱠᱚ ᱟᱞᱮ ᱠᱚᱨᱮ ᱯᱨᱚᱪᱩᱨ ᱠᱚ ᱮᱱᱮᱡᱟ ᱢᱮᱱᱟᱜ ᱠᱚᱣᱟ᱾ ᱟ ᱪᱮᱫ ᱤᱧ ᱞᱟᱹᱭᱟᱢᱟ ᱱᱚᱣᱟ ᱱᱚᱝᱠᱟᱱ ᱯᱟᱹᱴᱷᱩᱣᱟᱹ ᱜᱤᱫᱟᱹᱨ ᱥᱮ ᱦᱩᱰᱤᱧ ᱧᱚᱜ ᱜᱤᱫᱟᱹᱨ ᱠᱷᱚᱱ ᱦᱚᱸ ᱮᱦᱚᱵ ᱠᱟᱛᱮᱫ ᱦᱚᱸᱠᱚ ᱟᱠᱷᱲᱟ ᱨᱮᱫᱚ ᱠᱚ ᱧᱟᱢᱚᱜ-ᱟ᱾ ᱠᱤᱱᱛᱩ ᱚ ᱡᱟᱦᱟᱸ ᱵᱮᱥᱤᱨ ᱵᱷᱟᱜᱽ ᱠᱤᱱᱛᱩ ᱧᱮᱞᱚᱜ-ᱟ ᱢᱟᱱᱮ ᱯᱟᱹᱦᱤᱞ ᱡᱟᱦᱟᱸ ᱦᱤᱥᱟᱹᱵ ᱛᱮ ᱨᱩᱨᱩ ᱠᱚ ᱵᱟᱲᱟᱭ ᱛᱮᱦᱮᱸᱡ ᱢᱟᱱᱮ ᱜᱤᱫᱟᱹᱨ ᱠᱚᱣᱟᱜ ᱚᱱᱟ ᱪᱮᱛᱟᱱ ᱢᱤᱫ ᱨᱟᱹᱥᱠᱟᱹ ᱥᱮ ᱛᱩᱢᱫᱟᱹᱜ ᱴᱟᱢᱟᱠ ᱡᱟᱦᱟᱸ ᱨᱮ ᱨᱩ ᱟᱸᱡᱚᱢᱚᱜ ᱠᱟᱱᱟ ᱚᱸᱰᱮ ᱪᱟᱞᱟᱣ ᱛᱮᱜᱮ ᱢᱟᱱᱮ ᱟᱸᱡᱚᱢ ᱩᱱᱤ ᱫᱚ ᱪᱟᱞᱟᱜ ᱥᱟᱱᱟᱭᱮᱭᱟ ᱢᱟᱱᱮ ᱱᱚᱜ-ᱚᱭ ᱢᱤᱫᱴᱮᱡ ᱢᱚᱱᱮᱨᱮ ᱨᱟᱹᱥᱠᱟᱹ ᱚᱱᱟ ᱦᱚᱸ ᱠᱤᱱᱛᱩ
ᱦᱚᱸᱜ-ᱱᱚ ᱱᱚ ᱱᱚᱣᱟ ᱜᱮ ᱟᱨᱠᱤ ᱡᱚᱠᱷᱚᱱ ᱡᱩᱫᱤ ᱟᱵᱩᱣᱟᱜ ᱥᱚᱢᱟᱡ ᱨᱮ ᱟᱨᱠᱤ ᱡᱚ ᱡᱟᱦᱟᱸ ᱜᱚᱴᱟ ᱟᱛᱳ ᱜᱮ ᱡᱩᱫᱤ ᱢᱤᱫᱴᱟᱝ ᱜᱮ ᱠᱚᱨᱮ ᱨᱮᱞᱟ ᱠᱤᱭᱟ ᱟᱨᱠᱤ ᱢᱤᱫ ᱫᱤᱱ ᱥᱚᱯᱛᱟ ᱨᱮ ᱢᱤᱫ ᱫᱤᱱ ᱢᱟᱱᱮ ᱟᱵᱚᱨᱮᱱ ᱜᱤᱫᱽᱨᱟᱹ ᱠᱚ ᱥᱮᱬᱟ ᱦᱚᱪᱚ ᱞᱟᱹᱜᱤᱫ ᱛᱮ ᱢᱟᱱᱮ ᱴᱨᱮᱱᱤᱝ ᱞᱮᱠᱟᱛᱮ ᱛᱮ ᱮᱱᱮᱡ ᱥᱤᱨᱤᱧ ᱦᱩᱸ ᱞᱟᱭ-ᱞᱟᱠᱪᱟᱨ ᱡᱟᱜᱩᱞᱟᱹ ᱢᱮᱱᱟᱜ-ᱟ ᱟᱨᱠᱤ᱾ ᱵᱚᱸᱜᱟ ᱵᱩᱨᱩ ᱟᱵᱚ ᱟᱵᱚ ᱢᱟ ᱦᱮᱸ ᱵᱟᱝ ᱟᱵᱚᱣᱟᱜ
ᱦᱩᱸ ᱦᱩᱸ ᱦᱩᱸ ᱾
ᱢᱤᱫᱴᱟᱝ ᱦᱚᱸ ᱵᱟᱝ ᱢᱤᱫ ᱛᱟᱵᱚᱱᱟ ᱵᱟᱦᱟ ᱵᱚᱞᱚ ᱥᱚᱨᱦᱚᱟᱭ ᱵᱚᱞᱚ ᱩᱸ
ᱦᱩᱸ ᱦᱩᱸ ᱾
ᱢᱟᱜ ᱢᱚᱬᱮ ᱵᱚᱞᱚ ᱟᱨ ᱦᱟᱱᱮ ᱪᱮᱜ ᱠᱚ ᱞᱟᱹᱭᱟ ᱦᱟᱱᱮ ᱥᱤᱢ ᱠᱚᱠᱚ ᱡᱚᱢ ᱠᱚᱣᱟ ᱥᱮ ᱟᱵᱚ ᱫᱚ ᱤᱱᱟᱹ ᱠᱚᱜᱮ ᱛᱟᱵᱚᱱ ᱛᱚ ᱵᱚᱸᱜᱟ ᱵᱩᱨᱩ᱾
ᱦᱮᱸ,
ᱟᱵᱚᱣᱟᱜ ᱵᱚᱸᱜᱟ ᱵᱩᱨᱩ ᱟᱵᱚ ᱫᱚ ᱢᱟᱱᱮ ᱢᱤᱜᱟᱝ ᱢᱤᱫᱜᱟᱝ ᱫᱟᱲᱮ ᱛᱟᱵᱚᱱ ᱢᱤᱫᱜᱟᱝ ᱢᱤᱫᱜᱟᱝ ᱫᱟᱲᱮᱛᱮ ᱟᱵᱚᱣᱟᱜ ᱥᱚᱠᱛᱤ ᱵᱟᱭ ᱠᱟᱹᱢᱤᱭ ᱫᱟ ᱵᱚᱸᱜᱟ ᱫᱟᱲᱮ ᱵᱟᱭ ᱠᱟᱹᱢᱤᱭᱮᱜ ᱛᱟᱵᱚᱱᱟ ᱡᱩᱫᱤ ᱢᱤᱜ ᱥᱟᱶᱛᱮ ᱡᱩᱫᱤ ᱢᱤᱫ ᱦᱚᱸᱜᱼᱚ ᱱᱚᱝᱠᱟ ᱟᱨᱠᱤ ᱡᱟᱦᱟᱸᱭ ᱫᱚ ᱢᱟᱱᱮ ᱪᱮᱜ ᱤᱧ ᱞᱟᱹᱭᱟ ᱦᱚᱸᱜ-ᱚᱭ ᱡᱮᱢᱚᱱ ᱫᱤᱠᱩ ᱦᱳᱞᱤ ᱠᱚ ᱯᱩᱡᱟᱹᱜᱼᱟ, ᱚᱱᱟ ᱫᱚ ᱟᱹᱛᱩ ᱡᱮ ᱜᱚᱴᱟ ᱫᱤᱥᱚᱢ ᱡᱟᱠᱟᱛ ᱟᱵᱚᱣᱟᱜ ᱢᱮ ᱟᱵᱚᱣᱟᱜ ᱫᱚ ᱚᱱᱠᱟᱱ ᱡᱟ ᱠᱟᱛ ᱜᱮ ᱵᱟᱹᱱᱩᱜᱼᱟ᱾ᱟᱵᱚ ᱫᱚ ᱛᱮᱦᱮᱧ ᱱᱩᱭ ᱠᱷᱟᱱ ᱜᱟᱯᱟ ᱦᱟᱱᱤ ᱢᱮᱭᱟᱝ ᱩᱱᱤ ᱚᱱᱮ ᱚᱝᱠᱟᱣ ᱠᱟᱱᱟ ᱢᱟᱱᱮ ᱟᱵᱚᱣᱟᱜ ᱥᱚᱠᱛᱤ ᱫᱚ ᱟᱫᱚ ᱢᱟᱱᱮ ᱡᱟᱦᱟᱸᱭ ᱫᱚ ᱤᱭᱟᱹ ᱟᱨᱠᱤ ᱵᱚᱸᱜᱟ ᱫᱟᱲᱮ ᱥᱚᱠᱛᱤ ᱚᱱᱟ ᱫᱚ ᱟᱵᱚᱣᱟᱜ ᱫᱚ ᱤᱭᱟᱹᱜ ᱠᱟᱱᱟ ᱠᱚᱢᱚᱜ ᱠᱟᱱ ᱛᱟᱵᱚᱱᱟ᱾
ᱦᱮᱸ ᱦᱮᱸ ᱦᱮᱸ ᱡᱟᱭᱦᱳᱠ ᱮᱸ ᱚᱱᱟ ᱠᱚᱢᱟ ᱦᱮᱸᱜᱮ ᱛᱚ ᱡᱟᱭᱦᱳᱠ ᱟ ᱵᱚᱸᱜᱟ ᱵᱩᱨᱩ ᱫᱚ ᱩᱱᱤ ᱜᱮᱵᱚᱱ ᱫᱮᱵᱟ ᱥᱮᱵᱟᱣᱟᱭ ᱠᱷᱟᱱ ᱛᱚ ᱦᱳᱭᱛᱳ ᱢᱤᱜ ᱫᱤᱱ ᱦᱟᱱᱛᱮ ᱱᱟᱛᱮᱜ-ᱟ᱾ ᱥᱮ ᱦᱟᱱᱛᱮ ᱱᱚᱛᱮ ᱚᱱᱟ ᱫᱚ ᱟᱸ ᱩᱱᱟᱹᱜᱴᱟ ᱵᱟᱝ ᱪᱤᱠᱟᱹᱜᱼᱟ ᱵᱮᱯᱟᱨ ᱫᱚ ᱦᱩᱭᱩᱜ ᱠᱟᱱᱟ ᱮᱸ ᱡᱟᱦᱟᱸ ᱟᱞᱟᱝ ᱜᱟᱞᱢᱟᱨᱟᱣᱮᱜ ᱛᱟᱦᱮᱸᱫ ᱦᱮᱸ ᱵᱮᱯᱟᱨ ᱦᱩᱭᱩᱜ ᱠᱟᱱᱟ ᱥᱮᱭ ᱩᱱᱤ ᱵᱚᱸᱜᱟ ᱜᱮᱛᱚ ᱟᱵᱚᱣᱟᱜ ᱤᱭᱟᱹ ᱵᱚᱸᱜᱟᱣᱟᱭ ᱠᱟᱱᱟ ᱥᱮ ᱛᱚ ᱡᱟᱭᱦᱳᱠ ᱚᱱᱟ ᱫᱚ ᱪᱮᱫ ᱞᱮᱠᱟ ᱢᱤᱫ ᱥᱟᱶᱛᱮ ᱦᱩᱭ ᱞᱮᱱᱠᱷᱟᱱ ᱫᱚ ᱟᱵᱚᱣᱟᱜ ᱟᱹᱰᱤ ᱠᱤᱪᱷᱩ ᱮᱸ ᱚᱱᱮ ᱥᱩᱡᱳᱜᱽ ᱥᱩᱵᱤᱫᱷᱟ ᱵᱚᱱ ᱧᱟᱢ ᱡᱟᱦᱟᱸ ᱠᱚᱣᱟᱜ ᱪᱷᱩᱴᱤ ᱠᱚ ᱧᱟᱢᱟ ᱡᱟᱦᱟᱸ ᱞᱮᱠᱟ ᱦᱳᱞᱤ ᱧᱟᱢᱚᱜᱼᱟ ᱫᱩᱨᱜᱟᱹ ᱯᱩᱡᱟᱹ ᱨᱮᱭᱟᱜ ᱪᱷᱩᱴᱤ ᱧᱟᱢᱚᱜᱼᱟ ᱛᱚ ᱚᱱᱠᱟ ᱢᱤᱜ ᱥᱟᱶᱛᱮ ᱡᱩᱫᱤ ᱵᱚᱱ ᱠᱚᱨᱟᱣ ᱫᱟᱲᱮᱭᱟᱜ ᱠᱷᱟᱱ ᱟᱵᱚ ᱥᱟᱱᱛᱟᱲ ᱠᱚᱣᱟᱜ ᱦᱚᱸ ᱠᱤᱱᱛᱩ ᱧᱟᱢ ᱫᱟᱲᱮᱭᱟᱜ ᱠᱮᱭᱟ ᱵᱚᱱ ᱱᱚᱣᱟ ᱡᱟᱭᱜᱟ ᱨᱮ ᱠᱤᱱᱛᱩ ᱦᱮᱸᱥᱮ᱾ ᱛᱚ ᱡᱟᱦᱟᱸ ᱞᱮᱠᱟ ᱟᱵᱚᱣᱟᱜ ᱡᱩᱣᱟᱹᱱ ᱠᱚᱵᱚᱱ ᱧᱮᱞ ᱠᱚᱣᱟ ᱡᱮ ᱱᱤᱛᱳᱜ ᱚᱱᱟ ᱮᱱᱮᱡ ᱟᱠᱷᱲᱟ ᱨᱮᱱᱟᱜ ᱡᱟᱦᱟᱸᱞᱟᱝ ᱠᱟᱛᱷᱟᱭᱮᱜ ᱛᱟᱦᱮᱸᱫ ᱛᱚ ᱮᱱᱮᱡ ᱟᱠᱷᱲᱟ ᱨᱮᱫᱚ ᱢᱟᱱᱮ ᱩᱝᱠᱩᱣᱟᱜ ᱨᱟᱹᱥᱠᱟᱹ ᱫᱚ ᱠᱤᱱᱛᱩ ᱢᱮᱱᱟᱜᱼᱟ ᱟᱸ ᱛᱩᱢᱫᱟᱹᱜ ᱴᱟᱢᱟᱠ ᱠᱚᱫᱚ ᱵᱟᱹᱱᱩᱜᱼᱟ ᱢᱮᱱᱠᱷᱟᱱ ᱢᱮᱱᱟᱜ ᱛᱟᱠᱚᱣᱟ ᱨᱟᱹᱥᱠᱟᱹ ᱫᱚ ᱟᱸ ᱩᱝᱠᱩᱣᱟᱜ ᱧᱮᱞᱟᱢ ᱚᱸᱰᱮ ᱦᱟᱸᱜ ᱵᱚᱠᱥ ᱠᱚ ᱪᱟᱹᱞᱩ ᱠᱮᱫᱟ ᱮᱱᱮᱡ ᱠᱚ ᱫᱷᱩᱨᱟᱹᱣᱮᱱᱟ ᱦᱮᱸᱥᱮ᱾ ᱟᱨ ᱟᱸ ᱤᱱᱟᱹ ᱵᱟᱫ ᱠᱟᱛᱮᱜ ᱧᱮᱞᱟᱢ ᱟᱸ ᱡᱟᱦᱮᱨ ᱠᱚᱨᱮ ᱡᱟᱦᱟᱸ ᱵᱚᱸᱜᱟ ᱵᱩᱨᱩ ᱨᱮ ᱦᱮᱸᱥᱮ ᱡᱟᱦᱮᱨ ᱵᱚᱸᱜᱟ ᱵᱩᱨᱩ ᱨᱮ ᱠᱤᱱᱛᱩ ᱚᱸᱰᱮ ᱦᱚᱸ ᱥᱮᱢ ᱢᱟᱱᱮ ᱚᱱᱠᱟ ᱦᱟᱲᱟᱢ ᱦᱟᱲᱟᱢ ᱦᱚᱲ ᱠᱤᱪᱷᱩ ᱠᱚ ᱪᱟᱞᱟᱣ ᱮᱱᱟ ᱟᱛᱳ ᱠᱚᱨᱮᱱ ᱡᱟᱦᱟᱸᱭ ᱮᱸ ᱢᱮᱱ ᱢᱮᱱ ᱦᱚᱲ ᱡᱟᱦᱟᱸᱭ ᱢᱟᱺᱡᱷᱤ ᱯᱟᱨᱟᱱᱤᱠ ᱩᱱᱠᱩ ᱜᱳᱰᱮᱛ ᱩᱱᱠᱩ ᱠᱚ ᱪᱟᱞᱟᱣᱱᱟ ᱱᱟᱭᱠᱮ ᱠᱚ ᱟᱛᱮᱜ ᱯᱩᱡᱟᱹ ᱦᱩᱭᱱᱟ ᱢᱮᱱᱠᱷᱟᱱ ᱚᱸᱰᱮ ᱡᱮ ᱡᱩᱣᱟᱹᱱ ᱠᱚ ᱥᱩᱨᱩᱜ ᱞᱟᱜᱟᱜᱼᱟ ᱦᱚᱸᱜᱼᱚ ᱱᱟ ᱢᱟᱱᱮ ᱥᱩᱵᱤᱛᱟ ᱫᱚ ᱠᱤᱱᱛᱩ ᱵᱟᱹᱱᱩᱜᱼᱟ᱾ ᱥᱮ ᱚᱱᱟ ᱦᱚᱸ ᱠᱤᱱᱛᱩ ᱢᱟᱱᱮ ᱟᱹᱰᱤᱴᱟ ᱟᱸ ᱫᱟᱭᱵᱷᱟᱨ ᱠᱤᱱᱛᱩ ᱟᱵᱚ ᱚᱲᱟᱜ ᱚᱲᱟᱜ ᱪᱮ ᱵᱟᱹᱵᱩ ᱟᱢ ᱪᱟᱞᱟᱜ ᱢᱮ ᱚᱲᱟᱜ ᱨᱮ ᱢᱮᱱᱟᱜ ᱢᱮᱭᱟ ᱧᱮᱞ ᱥᱮᱬᱟᱭ ᱢᱮ ᱚᱱᱟ ᱵᱟ ᱛᱞᱟᱣ ᱱᱚᱣᱟ ᱵᱟᱛᱞᱟᱣ ᱦᱚᱸ ᱠᱤᱱᱛᱩ ᱢᱤᱜᱴᱤᱡ ᱜᱟᱨᱡᱮᱱ ᱥᱮ ᱢᱤᱫ ᱮᱸᱜᱟᱛ ᱟᱯᱟᱛ ᱞᱟ
ᱢᱟᱱᱮ ᱤᱫᱤ ᱫᱚᱨᱠᱟᱨᱚᱜ ᱠᱟᱱᱟ ᱢᱟᱱᱮ ᱵᱟᱹᱲᱤᱡ ᱰᱟᱦᱟᱨ ᱫᱚ ᱟᱞᱚᱢ ᱤᱫᱤᱭ ᱭᱟ᱾ ᱢᱟᱱᱮ ᱵᱷᱟᱹᱜᱤ ᱰᱟᱦᱟᱨ ᱫᱚ ᱟᱢ ᱥᱟᱶᱛᱮ ᱥᱩᱛᱩᱜᱮᱢ ᱟᱨ ᱵᱟᱹᱲᱤᱡ ᱰᱟᱦᱟᱨ ᱫᱚ ᱢᱟᱱᱮ, ᱪᱮᱫᱟᱜ ᱮᱢ ᱤᱫᱤᱭ ᱭᱟ ᱟᱢ ᱡᱩᱫᱤ ᱟᱢ ᱡᱩᱫᱤ ᱢᱮᱱᱟᱜ ᱛᱟᱢᱟ ᱦᱟᱺᱰᱤ ᱢᱮᱱᱟᱜ ᱛᱟᱢᱟ ᱯᱟᱹᱨᱣᱟᱹ ᱧᱩ ᱵᱟᱠᱷᱲᱟ ᱠᱤᱱᱵᱟ ᱟᱠᱷᱲᱟ ᱚᱱᱟ ᱠᱚ ᱫᱷᱟᱨᱮ ᱫᱚ ᱪᱟᱜ ᱮᱢ ᱤᱫᱤᱭ ᱭᱟ ᱟᱢ ᱦᱚᱸ ᱟᱢ ᱜᱤᱫᱽᱨᱟᱹ ᱵᱚ ᱛᱚᱨᱟᱢ ᱜᱤᱫᱽᱨᱟᱹ ᱦᱚᱸ ᱟᱢᱮ ᱵᱚᱛᱚᱨᱟᱢ ᱢᱟᱭ ᱚᱱᱟ ᱥᱚᱠᱛᱤ ᱵᱟᱢ ᱫᱚᱦᱚ ᱞᱮᱠᱷᱟᱱ ᱟᱢ ᱫᱚ ᱪᱤᱠᱟᱹ
ᱟᱨ ᱱᱚᱣᱟ ᱡᱟᱦᱟᱸ ᱟᱢᱮᱢ ᱞᱟᱹᱭᱮᱫ ᱛᱟᱦᱮᱸᱫ ᱥᱮ ᱮᱸ ᱮᱱᱮᱡ ᱥᱮᱨᱮᱧ ᱢᱤᱜᱴᱤᱡ ᱥᱚᱯᱛᱟ ᱨᱮ ᱫᱚᱨᱠᱟᱨ ᱚᱱᱟ ᱮᱠᱟᱞ ᱫᱚᱨᱠᱟᱨ ᱠᱟᱱᱟ ᱛᱚ ᱵᱮᱯᱟᱨ ᱦᱩᱭᱩᱜ ᱠᱟᱱᱟ ᱥᱮ ᱟᱵᱚᱣᱟᱜ ᱟᱸ ᱦᱮᱸ ᱦᱮᱸ ᱱᱚᱣᱟ ᱫᱚᱨᱠᱟᱨ ᱠᱟᱱᱟ ᱤᱱᱟᱹ ᱥᱟᱶᱛᱮ ᱥᱮ ᱢᱟᱱᱮ ᱞᱟᱹᱠᱛᱤ ᱡᱩᱫᱤ ᱥᱚᱢᱚᱭ ᱦᱚᱲᱟᱜ ᱦᱩᱭᱩᱜᱼᱟ, ᱚᱱᱟ ᱫᱚ ᱮᱠᱟᱞ ᱞᱟᱹᱠᱛᱤ ᱠᱟᱱᱟ ᱡᱮ ᱦᱳᱭᱛᱳ ᱮᱸ ᱮ ᱥᱚᱯᱛᱟᱦᱚᱨᱮ ᱢᱤᱫ ᱫᱤᱱ ᱠᱚ ᱫᱩᱲᱩᱵ ᱮᱱᱟ ᱮ ᱡᱚᱛᱚ ᱦᱚᱲ ᱢᱤᱫ ᱛᱮᱠᱚ ᱛᱚ ᱜᱟᱞᱢᱟᱨᱟᱣ ᱠᱚ ᱫᱩᱲᱩᱵ ᱜᱮᱭᱟ ᱥᱮ ᱟᱛᱩ ᱠᱚᱨᱮ ᱫᱚ ᱛᱟᱦᱚᱞᱮ ᱚᱸᱰᱮ ᱜᱮ ᱛᱟᱦᱚᱞᱮ ᱛᱩᱢᱫᱟᱜ ᱴᱟᱢᱟᱠ ᱛᱮ ᱠᱟᱴᱤᱡ ᱵᱚᱱ ᱟᱹᱜᱩᱭᱟ ᱜᱤᱫᱽᱨ ᱠᱚ ᱛᱟᱞᱚᱞᱮ ᱦᱚᱦᱚ ᱠᱚᱢ ᱫᱮᱱ ᱢᱤᱫ ᱜᱷᱟᱹᱲᱤᱡ ᱨᱩ ᱵᱟᱲᱟ ᱞᱮᱜ ᱵᱚᱱ ᱦᱮᱸᱥᱮ ᱛᱚ ᱚᱱᱠᱟ ᱠᱟᱛᱮ ᱦᱚᱸ ᱥᱮᱬᱟ ᱟᱨ ᱵᱟᱠᱷᱟᱱ ᱢᱤᱫᱴᱤᱡ ᱟᱵᱚᱣᱟᱜ ᱥᱮᱜ ᱢᱤᱫᱽ ᱫᱷᱟᱣ ᱯᱟ ᱠᱩ ᱞᱟᱹᱭᱟ ᱡᱮ ᱵᱟᱨᱚ ᱢᱟᱥᱮ ᱛᱮᱨᱚ ᱯᱟᱨᱵᱚᱱ ᱟᱵᱚᱣᱟᱜ ᱯᱚᱨᱚᱵᱽ ᱫᱚ ᱠᱤᱱᱛᱩ ᱢᱟᱥᱮ ᱢᱟᱥᱮ ᱤᱱᱟᱹ ᱵᱟᱝ ᱱᱤᱭᱟᱹ ᱦᱩᱭᱩᱜ ᱠᱟᱱ ᱜᱮᱭᱟ ᱵᱟᱯᱞᱟ ᱥᱤᱡᱤᱱ ᱠᱷᱟᱱ ᱫᱚ ᱧᱮᱞᱟᱢ ᱦᱟᱱᱤ ᱵᱟᱯᱞᱟᱜ ᱠᱟᱱ ᱱᱩᱭ ᱵᱟᱯᱞᱟᱜ ᱠᱟᱱ ᱮᱸᱫ ᱢᱤᱫᱴᱮᱡ ᱵᱟᱦᱟ ᱥᱮᱫ ᱴᱮᱨ ᱱᱟ ᱛᱟᱨᱯᱚᱨᱮ ᱯᱟᱛᱟ ᱥᱮᱴᱮᱨᱮᱱᱟ ᱚᱱᱠᱟ ᱟᱵᱚᱣᱟᱜ ᱫᱚ ᱯᱚᱨᱚᱵᱽ ᱛᱚ ᱢᱮᱱᱟᱜ ᱜᱮᱭᱟ ᱛᱚ ᱞᱟᱦᱟ ᱫᱚᱠᱚ ᱪᱤᱠᱟᱹᱭᱟ ᱦᱮᱜ ᱮ ᱦᱳᱭᱛᱳ ᱟᱵᱚᱣᱟᱜ ᱦᱚᱸᱜᱼᱚᱭ ᱦᱟᱸᱜ ᱠᱟᱨᱟᱢ ᱥᱮᱴᱮᱨᱚᱜ ᱠᱟᱱᱟ ᱦᱮᱸ ᱥᱮ ᱠᱟᱨᱟᱢ ᱵᱚᱸᱜᱟ ᱥᱮᱴ ᱴᱮᱨᱚᱜᱼᱟ ᱚ ᱱᱚᱜᱚᱭ ᱵᱷᱟᱫᱚᱨ ᱵᱚᱸᱜᱟ ᱥᱮᱱ ᱛᱟᱦᱚᱞᱮ ᱠᱚ ᱪᱤᱠᱟᱹᱭᱟ ᱛᱟᱦᱚᱞᱮ ᱠᱟᱨᱟᱢ ᱥᱮᱴᱮᱨᱚᱜ ᱠᱟᱱᱟ ᱛᱟᱦᱚᱞᱮ ᱚᱱᱟ ᱠᱷᱚᱱᱟᱜ ᱢᱤᱫ ᱢᱟᱥ ᱢᱟᱲᱟᱝ ᱠᱷᱚᱡ ᱦᱮᱛᱚᱜ ᱯᱨᱚᱛᱤ ᱥᱚᱯᱛᱟᱦᱚ ᱟᱫᱚ ᱠᱚ ᱮ ᱡᱟᱦᱟᱸ ᱨᱮᱠᱚ ᱫᱩᱲᱩᱵ ᱮᱱ ᱜᱮ ᱡᱟᱦᱟᱸ ᱦᱚᱭᱛᱳ ᱢᱟᱺᱡᱷᱤ ᱛᱷᱟᱱ ᱚᱱᱠᱟ ᱠᱚ ᱫᱩᱲᱩᱵ ᱮᱱ ᱜᱮ ᱛᱟᱦᱚᱞᱮ ᱠᱚᱲᱟ ᱜᱤᱫᱽᱨᱟᱹ ᱠᱚ ᱥᱮᱴᱮᱨᱮᱱ ᱜᱮ ᱫᱮ ᱛᱟᱦᱚᱞᱮ ᱠᱟᱹᱴᱤᱡ ᱤᱭᱟᱹ ᱠᱚ ᱨᱩ ᱟᱜ ᱞᱮᱜᱮ ᱦᱟᱲᱟᱢ ᱠᱚ ᱛᱟᱦᱮᱱᱟ ᱦᱮᱸ ᱥᱮ ᱤᱭᱟᱹ ᱨᱩ ᱠᱚ ᱜᱟᱱᱚᱜ ᱠᱟᱱᱟ ᱥᱮ ᱵᱟᱝ ᱨᱩ ᱠᱚ ᱪᱮᱥᱴᱟᱭᱟ ᱥᱮᱨᱮᱧ ᱠᱚ ᱪᱮᱫᱠᱟ ᱠᱚ ᱥᱮᱨᱮᱧᱟ ᱛᱟᱞᱦᱮ ᱢᱤᱫᱴᱮᱡ ᱚᱱᱠᱟ ᱡᱟᱦᱟᱸᱭ ᱥᱮᱨᱮᱧ ᱨᱩᱥᱤᱠᱟ ᱠᱚᱫᱚ ᱥᱮᱨᱮᱧ ᱠᱚ ᱠᱟᱜ ᱜᱮ ᱟᱨ ᱨᱩ ᱨᱩ ᱠᱚᱫᱚ ᱠᱚ ᱛᱟᱦᱞᱮ ᱠᱚ ᱨᱩ ᱠᱮᱫ ᱜᱮ ᱚᱱᱠᱟ ᱚᱱᱠᱟ ᱛᱮᱜᱮ ᱠᱚ ᱠᱤᱱᱛᱩ ᱠᱚ ᱥᱮᱬᱟᱭ ᱛᱟᱦᱮᱸᱫ ᱾ ᱢᱟᱱᱮ ᱫᱚᱝ ᱦᱚᱸ ᱦᱚᱭᱛᱳ ᱛᱮᱦᱮᱧ ᱱᱮᱰᱟᱣ ᱠᱟᱫᱟ ᱠᱚ ᱱᱩᱱᱟᱹᱜ ᱫᱤᱱ ᱨᱮ ᱱᱩᱭᱟᱜ ᱵᱟᱯᱞᱟ ᱠᱟᱱᱟ ᱛᱟᱦᱚᱞᱮ ᱚᱱᱟ ᱠᱷᱚᱱᱟᱜ ᱵᱟᱨ ᱥᱚᱯᱛᱟᱦᱚ ᱢᱟᱲᱟᱝ ᱠᱷᱚᱱᱟᱜ ᱟᱫᱚ ᱠᱚ ᱚᱱᱠᱟ ᱡᱟᱦᱟᱸᱭ ᱟᱛᱩ ᱠᱚᱨᱮᱱ ᱰᱟᱺᱝᱣᱟᱹ ᱠᱚᱲᱟ ᱠᱚᱫᱚ ᱥᱮ ᱤᱭᱟᱹ ᱠᱚ ᱢᱚᱴᱟᱢᱩᱴᱤ ᱟᱛᱳ ᱨᱮᱱ ᱦᱚᱲ ᱠᱚᱛᱮ ᱫᱩᱲᱩᱵ ᱮᱱᱟ ᱠᱚ ᱥᱮᱴᱮᱨᱚᱜ ᱠᱟᱱ ᱛᱟᱵᱚᱱᱟ ᱮ ᱫᱚᱝ ᱫᱚᱝ ᱮᱱᱮᱡ ᱦᱩᱭᱩᱜᱼᱟ ᱵᱟᱯᱞᱟ ᱥᱮᱴᱮᱨᱚᱜ ᱠᱟᱱᱟ ᱛᱟᱦᱚᱞᱮ ᱫᱮ ᱟᱫᱚ ᱠᱟᱹᱴᱤᱡ ᱫᱚᱝ ᱵᱚᱱ ᱨᱩ ᱞᱮᱜᱟ ᱞᱮᱜᱮ ᱛᱟᱦᱚᱞᱮ ᱡᱟᱦᱟᱸᱭ ᱚᱱᱟ ᱥᱟᱶᱨᱮ ᱡᱩᱫᱤ ᱡᱟᱦᱟᱸᱭ ᱥᱮᱬᱟ ᱨᱮᱭᱟᱜ ᱛᱟᱦᱮᱱ ᱛᱟᱭᱟ ᱥᱮ ᱟᱛᱳ ᱨᱮᱱ ᱚᱱᱠᱟᱱ ᱜᱤᱫᱟᱹᱨ ᱡᱟᱦᱟᱸᱭ ᱮ ᱥᱮᱬᱟ ᱨᱮᱭᱟᱜ ᱛᱟᱦᱮᱸᱱ ᱛᱟᱭᱟ ᱛᱟᱦᱚᱞᱮ ᱩᱱᱤ ᱫᱚ ᱪᱟᱞᱟᱣᱮᱱ ᱦᱚᱭᱛᱚ ᱨᱩᱭ ᱫᱟᱠᱚ ᱟᱨᱟᱞ ᱨᱩ ᱛᱟᱞᱟᱛᱮ ᱟᱡ ᱦᱚᱸ ᱠᱟᱹᱴᱤᱡ ᱮ ᱢᱮᱥᱟᱣᱟᱜ ᱠᱟᱱᱟ ᱱᱚᱜᱼᱚᱭ ᱡᱮ ᱩᱱᱠᱩ ᱥᱟᱞᱟᱜ ᱫᱩᱲᱩᱵ ᱯᱟᱱᱛᱮᱭ ᱮᱱᱟᱭ ᱨᱩ ᱞᱮᱜᱟ ᱠᱮᱫᱟᱭ ᱦᱮᱸᱥᱮ ᱚᱸᱰᱮ ᱠᱷᱚᱱ ᱜᱮ ᱠᱤᱱᱛᱩ ᱢᱤᱫᱽᱴᱤᱡ ᱜᱤᱫᱽᱨᱟᱹᱭ ᱥᱮᱬᱟᱭᱟᱭ ᱟᱨ ᱡᱚᱛᱚ ᱠᱷᱚᱱᱟᱜ ᱢᱟᱨᱲᱟᱝ ᱥᱮᱬᱟ ᱫᱚ ᱦᱩᱭᱩᱜ ᱠᱟᱱᱟ ᱪᱮ ᱟᱡ ᱡᱟᱦᱟᱸᱭ ᱡᱩᱫᱤ ᱢᱚᱱᱮᱭᱟ ᱥᱮ ᱟᱵᱚ ᱥᱟᱱᱛᱟᱲ ᱜᱤᱫᱽᱨᱟᱹ ᱫᱚ ᱢᱤᱫᱴᱤᱡ ᱪᱤᱞᱤ ᱥᱟᱱᱛᱟᱲ ᱡᱚᱛᱚ ᱠᱚ ᱮᱸ ᱟᱭᱳ ᱦᱚᱲ ᱦᱚᱸ ᱞᱟᱹᱭ ᱢᱮ ᱪᱮᱫ ᱟᱨ ᱵᱟᱵᱟ ᱦᱚᱲ ᱜᱮ ᱞᱟᱹᱭ ᱢᱮ ᱪᱮᱫ ᱟᱭᱳ ᱦᱚᱲ ᱦᱚᱸ ᱡᱩᱫᱤ ᱢᱟᱱᱮ ᱮ ᱥᱮᱨᱮᱧ ᱞᱮᱜᱟ ᱠᱮᱫᱟᱭ ᱥᱮ ᱥᱮᱨᱮᱧ ᱞᱮᱟᱜᱟ ᱠᱮᱫᱟ ᱡᱮ ᱤᱧ ᱱᱚᱣᱟᱧ ᱥᱮᱨᱮᱧᱟ ᱛᱚ ᱩᱱᱤ ᱫᱚ ᱢᱤᱫ ᱫᱷᱟᱣ ᱨᱮᱜᱮ ᱥᱮᱬᱟᱭᱟ ᱟᱵᱚ ᱫᱚ ᱚᱱᱟ ᱡᱮ ᱥᱤᱝᱜᱟᱨ